ᱚ ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ ᱟᱹᱰᱤ ᱢᱚᱡᱽ ᱜᱮ, ᱦᱚᱸ ᱛᱟᱦᱞᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱ ᱜᱮᱭᱟ᱾
ᱦᱚᱸ ᱛᱟᱦᱚᱞᱮ ᱡᱚᱦᱟᱨ ᱜᱮ᱾
ᱡᱚᱦᱟᱨ ᱜᱮ ᱦᱚᱸ᱾
ᱦᱚᱸ ᱛᱟᱦᱚᱞᱮ ᱪᱮᱫ ᱠᱚᱯᱮ ᱪᱤᱠᱟᱹ ᱵᱟᱲᱟ ᱭᱮᱜᱼᱟ ᱱᱤᱛᱚᱜ ᱫᱚ ᱱᱟᱦᱟᱜ?
ᱱᱤᱛᱚᱜ ᱫᱚ ᱚᱲᱟᱜ ᱨᱮᱜᱮ᱾
ᱛᱟᱦᱚᱞᱮ ᱚᱱᱛᱮ ᱫᱚ ᱫᱟᱜ ᱡᱟᱹᱲᱤ ᱵᱟᱲᱟᱭᱮ ᱟ ᱥᱮ ᱵᱟᱝ?
ᱱᱚᱛᱮ ᱫᱟᱜ ᱡᱟᱹᱲᱤᱭᱮᱜ ᱟᱭ ᱱᱤᱛᱚᱜ ᱫᱚ ᱵᱟᱭ ᱫᱟᱜ ᱟᱠᱟᱜ ᱟ ᱦᱚᱞᱟ ᱢᱟᱜ ᱦᱚᱞᱟ ᱟᱨ ᱮᱱᱟᱝ ᱧᱤᱫᱟᱹ ᱧᱤᱫᱟᱹ ᱛᱮ ᱫᱟᱜ ᱮᱫ ᱛᱟᱦᱮᱱᱟᱭ ᱵᱷᱳᱨ ᱫᱷᱟ ᱫᱷᱟᱹᱵᱤᱡ ᱱᱤᱛᱳᱜ ᱫᱚ ᱯᱩᱨᱟᱹ ᱥᱤᱛᱩᱝ ᱟᱠᱟᱜᱼᱟᱭ᱾
ᱦᱮᱸ ᱦᱮᱸ᱾ ᱟᱯᱮᱥᱮᱫ ᱪᱮᱜ ᱞᱮᱠᱟ ᱚᱱᱠᱟ ᱜᱮ ᱱᱦᱟᱜ ᱟᱞᱮᱥᱮᱫ ᱦᱚᱸ ᱟᱞᱮᱥᱮᱫ ᱦᱚᱸ ᱛᱮᱦᱮᱧ ᱫᱚ ᱱᱟᱦᱜ ᱵᱟᱝ ᱫᱟᱜ ᱡᱟᱹᱲᱤ ᱟᱠᱟᱫᱟᱭ ᱦᱚᱞᱟ ᱤᱝ ᱠᱟᱹ ᱠᱟᱹᱴᱤᱡ ᱟᱹᱭᱩᱵ ᱵᱮᱲᱟ ᱥᱮᱫ ᱮ ᱫᱟᱜ ᱡᱟᱹᱲᱤ ᱟᱠᱟᱼᱟ ᱱᱟᱜ ᱦᱮᱸ ᱥᱮ᱾ ᱟᱨ ᱛᱟᱞᱮ ᱪᱟᱥᱵᱟᱥ ᱫᱚ ᱛᱤᱱ ᱡᱷᱟᱹᱞᱤᱧ ᱠᱟᱜᱼᱟ ᱯᱮ?
ᱪᱟᱥ ᱵᱟᱥ ᱠᱪᱷᱩ ᱴᱟᱜ ᱦᱚᱲ ᱠᱚ ᱨᱚᱦᱚᱭ ᱠᱟᱨ ᱠᱤᱪᱷᱩ ᱴᱟᱜ ᱫᱚ ᱟᱹᱣᱨᱤ ᱠᱚ ᱨᱚᱦᱚᱭᱟ᱾ ᱜᱟᱹᱰᱤ ᱠᱚ ᱵᱟᱝ ᱧᱟᱢᱚᱜ ᱠᱟᱱᱟ ᱛᱚ ᱱᱤᱛᱚᱜ ᱢᱟ᱾ ᱪᱮᱫ ᱵᱚᱱ ᱢᱮᱱᱟ ᱰᱟᱺᱝᱨᱤ ᱱᱟᱦᱮᱞ ᱛᱮᱢᱟ ᱵᱟᱝᱵᱚᱱ ᱥᱤᱭᱮᱜᱼᱟ ᱛᱟᱱᱮ ᱴᱮᱠᱴᱟᱨ ᱜᱟᱹᱰᱤ ᱛᱮᱜᱮ ᱵᱚ ᱥᱤᱭᱳᱜ ᱠᱟᱱᱟ᱾
ᱦᱩᱸᱻ ᱦᱚᱸ᱾ ᱟᱯᱮ ᱡᱟᱞ ᱞᱮᱠᱟᱱᱟ ᱟᱞᱮ ᱦᱚᱸ ᱚᱱᱠᱟ ᱜᱮ ᱱᱟᱜ ᱟᱨ ᱱᱤᱛᱚᱜ ᱫᱚ ᱱᱟ ᱟᱞᱮᱭᱟᱜ ᱚᱱᱠᱟ ᱦᱚᱞᱟ ᱢᱟᱫᱷᱮᱨ ᱫᱟᱜ ᱡᱟᱹᱲᱤ ᱠᱮᱜᱼ ᱟᱭ ᱥᱮ ᱟᱨ ᱚᱱᱟ ᱢᱟᱲᱟᱝ ᱦᱚᱸ ᱫᱟᱜ ᱡᱟᱹᱲᱤ ᱞᱮᱜᱼ ᱟᱭ ᱮᱱᱠᱷᱟᱱ ᱫᱚ ᱦᱜ ᱵᱟᱹᱫᱽ ᱵᱟᱹᱭᱦᱟᱹᱲ ᱠᱚ ᱱᱟᱜ ᱯᱮᱨᱮᱡ ᱟᱠᱟᱱᱟ ᱜᱩᱴᱩᱠ ᱠᱩᱫᱚ ᱚᱱᱠᱟ ᱡᱟ ᱵᱟᱝ ᱯᱮᱨᱮᱡ ᱟᱠᱟᱱᱟ ᱡᱟᱦᱟᱸ ᱠᱚ ᱚᱱᱠᱟ ᱢᱤᱫᱴᱟᱝ ᱵᱟᱨᱭᱟ ᱯᱮᱨᱮᱡ ᱯᱮᱨᱮᱡ ᱟᱠᱟᱱᱟ ᱱᱟᱜ ᱠᱟᱱ ᱫᱚ ᱚᱱᱟ ᱵᱟᱹᱫᱽ ᱵᱟᱹᱲ ᱯᱮᱨᱮᱡ ᱟᱠᱟᱱ ᱠᱷᱟᱡ ᱫᱚ ᱱᱟᱜ ᱥᱤ ᱠᱚᱫᱚ ᱱᱟᱜ ᱦᱚᱞᱟ ᱢᱟᱫᱷᱮ ᱜᱮ ᱥᱤ ᱦᱩᱭ ᱟᱠᱟᱱᱟ ᱱᱟᱜ ᱟᱨ ᱱᱤᱛᱚᱜ ᱟᱲᱮ ᱪᱷᱟᱴᱟᱣ ᱠᱷᱚᱱᱟᱜ ᱪᱷᱩᱴᱟᱹᱣ ᱦᱩᱭᱩᱜᱼᱟ ᱪᱮᱫᱟᱜ ᱥᱮ ᱵᱟᱹᱫᱽ ᱠᱟᱹᱢᱤ ᱪᱟᱜ ᱫᱤᱱ ᱢᱮᱱᱟᱜᱼᱟ ᱱᱤᱛᱚᱜ ᱢᱟ ᱵᱟᱹᱫᱽ ᱨᱮ ᱮ ᱪᱷᱩᱴᱟᱹᱜ ᱟᱵᱚ ᱡᱚᱛᱚ ᱦᱚᱲ ᱜᱮ ᱟᱫᱚ ᱵᱟᱹᱫᱽ ᱥᱮᱫ ᱨᱮ ᱨᱟᱱ ᱥᱟᱱᱟᱜ ᱢᱮᱱᱟᱜ ᱜᱮᱭᱟ ᱟᱨ ᱵᱟᱹᱫᱽ ᱥᱮᱫ ᱨᱮ ᱜᱮ ᱱᱤᱛᱚᱜ ᱦᱟᱜ ᱥᱤ ᱟᱠᱟᱫ ᱠᱚᱣᱟ ᱥᱮ ᱱ ᱢᱤᱫᱴᱮᱱ ᱦᱟᱹᱠᱩ ᱠᱟᱹᱴᱤᱡ ᱞᱮ ᱧᱮᱞ ᱠᱫ ᱠᱚᱣᱟ ᱠᱚᱣᱟ ᱠᱟᱴᱠᱚᱢ ᱠᱚ ᱮᱱᱠᱷᱟᱱ ᱞᱟᱹᱭ ᱮᱟ ᱞᱮ ᱪᱚ ᱛᱟᱦᱚᱞᱮ ᱚᱸᱰᱮ ᱠᱟᱹᱴᱤᱡ ᱵᱚᱱ ᱥᱟᱵ ᱟᱹᱜᱩ ᱠᱚᱣᱟ ᱟᱨ ᱠᱟᱴᱠᱚᱢ ᱠᱚᱢᱟ ᱩᱛᱩ ᱢᱟ ᱟᱹᱰᱤ ᱥᱤᱵᱤᱞ ᱜᱮᱭᱟ ᱟᱢᱲᱟ ᱠᱚ ᱠᱚ ᱥᱟᱞᱟᱜ ᱱᱟ ᱮᱱᱠᱷᱟᱡ ᱫᱚ ᱱᱟᱦᱟᱜ ᱞᱟᱹᱭ ᱮᱜ ᱟᱞᱮ ᱠᱤ ᱪᱚ ᱛᱟᱞᱮ ᱠᱟᱴᱠᱚᱢ ᱠᱚ, ᱜᱚᱸᱜᱷᱟ ᱠᱚ, ᱦᱟᱹᱠᱩ ᱠᱚ ᱥᱟᱵ ᱟᱹᱜᱩ ᱦᱩᱭᱩᱜᱼᱟ ᱟᱨ ᱠᱟᱜ ᱟᱢᱲᱟ ᱥᱟᱞᱟᱜ ᱨᱟᱥᱮ ᱟᱹᱵᱤᱱ ᱦᱚᱸᱵᱤᱱ ᱡᱚᱢ ᱟᱠᱟᱫ ᱠᱷᱟᱱᱡ ᱫᱚ ᱟᱹᱰᱤ ᱢᱚᱡᱽ ᱜᱮ ᱵᱩᱡᱷᱟᱹᱜᱼᱟ᱾
ᱦᱮᱸᱡᱚᱢᱠᱟᱜ ᱜᱮᱭᱟᱞᱤᱧ᱾
ᱦᱸ᱾
ᱦᱳᱭ ᱟᱫ
ᱦᱮᱸ ᱞᱟᱹᱭ ᱵᱤᱱ᱾
ᱞᱟᱹᱭ ᱫᱟᱞᱤᱧ ᱠᱤ ᱱᱤᱛᱚᱜ ᱫᱚ ᱱᱚᱛᱮ ᱫᱚ ᱮᱸ ᱡᱟᱹᱥᱛᱤ ᱢᱟ ᱵᱟᱭ ᱫᱟᱜ ᱡᱟᱹᱲᱤ ᱠᱟᱜᱼᱟ ᱥᱮ ᱟᱫᱚ ᱚᱱᱟ ᱠᱷᱟᱹᱛᱤᱨ ᱦᱟᱹᱠᱩ ᱠᱚᱦᱚᱸ ᱠᱤᱪᱷᱩ ᱜᱟᱱ ᱜᱮᱠᱚ ᱩᱰᱩᱜ ᱠᱟᱱᱟ ᱵᱟᱸᱫ ᱠᱷᱱᱟᱜ ᱦᱚᱸ᱾ ᱚᱸᱰᱮ ᱫᱟᱜ ᱞᱮ ᱛᱮ ᱫᱟᱜ ᱮ ᱯᱮᱨᱮᱡ ᱞᱮᱠᱷᱟᱱ ᱚᱸᱰᱮ ᱟᱫᱚ ᱧᱤᱫᱟᱹ ᱫᱚ ᱚᱠᱚᱭ ᱪᱟᱞᱟᱜ-ᱟᱭ ᱠᱤᱪᱷᱩ ᱜᱟᱱ ᱦᱚᱲ ᱫᱚᱠᱚ ᱥᱟᱵ ᱟᱹᱜᱩ ᱟᱱᱟ ᱞᱟᱭᱤᱴ ᱢᱟᱨᱥᱟᱞ ᱛᱮ ᱟᱫᱚ ᱱᱤᱸᱫᱟᱹ ᱫᱚ᱾
ᱦᱩᱸ, ᱦᱩᱸ ᱚᱱᱠᱟ ᱜᱮ ᱵᱟᱸᱫᱽ ᱠᱚᱨᱮᱜ ᱢᱟ ᱦᱟᱹᱠᱩ ᱠᱚᱢᱟ ᱠᱚ ᱛᱟᱦᱮᱱ ᱜᱮᱭᱟ, ᱟᱞᱮ ᱚᱱᱟ ᱱᱚ ᱱᱚᱣᱟ ᱠᱚᱨᱮ ᱵᱟᱸᱫᱽ ᱠᱚᱨᱮ ᱦᱟ ᱠᱩ ᱫᱚ ᱱᱟᱦᱟᱜ ᱢᱮᱱᱟᱜ ᱠᱚᱜᱮᱭᱟ ᱟᱫᱚ ᱚᱱᱠᱟ ᱧᱩᱛ ᱧᱤᱫᱟᱹ ᱚᱱᱠᱟ ᱫᱚ ᱥᱟᱵ ᱠᱟᱛᱮ ᱱᱟᱦᱟᱜ ᱵᱟᱞᱮ ᱟᱹᱜᱩᱣᱟ ᱪᱮᱫᱟᱜ ᱮᱴᱟᱜ ᱦᱚᱲᱟᱜ ᱵᱟᱸᱫᱽ ᱠᱷᱚᱡ ᱠᱚᱢ ᱟᱹᱜᱩ ᱠᱚ ᱠᱚᱣᱟ ᱥᱮ ᱮᱱᱠᱷᱟᱡ ᱫᱚᱠᱚ ᱮᱜᱮᱨᱟ, ᱮᱜᱮᱨ ᱢᱚᱛᱞᱚᱵ ᱦᱮᱸ ᱟᱫᱚ ᱪᱮᱫᱟᱜ ᱦᱚᱲ ᱨᱮᱱ ᱵᱟᱸᱫ ᱠᱷᱚᱡ ᱫᱚᱢ ᱟᱹᱜᱩ ᱠᱚᱣᱟᱢ, ᱟᱹᱜᱩ ᱫᱚ ᱟᱹᱜᱩ ᱠᱚ ᱛᱟᱦᱮᱸᱜ ᱜᱮ ᱟᱞᱮ ᱩᱱ ᱫᱤᱱ ᱟᱫᱚ ᱢᱤᱫ ᱫᱷᱟᱣ ᱞᱮ ᱥᱟᱵ ᱦᱚᱪᱚᱭ ᱱᱟ ᱥᱮ ᱮᱱᱠᱷᱟᱡ ᱫᱚᱞᱮ ᱞᱟᱹᱭᱟ ᱠᱤ ᱵᱟᱝᱜᱮ ᱵᱮᱠᱟᱨ ᱵᱟᱵᱚ ᱟᱜᱩ ᱵᱟᱵᱚ ᱟᱹᱜᱩ ᱠᱚᱣᱟ ᱦᱮᱸ ᱥᱮ, ᱟᱨ ᱦᱮᱸ ᱥᱮ ᱴᱤᱡ ᱨᱳᱚᱦᱮᱫ ᱵᱟᱲᱟ ᱠᱮᱫ ᱞᱮᱭᱟ ᱥᱮ ᱪᱟᱹᱨᱱᱟᱹ ᱵᱟᱲᱟ ᱠᱮᱫ ᱞᱮᱭᱟ ᱠᱚ ᱨᱱᱠᱷᱟᱡ ᱫᱚ ᱱᱟᱜ ᱵᱟᱝ ᱟᱨ ᱵᱟᱝ ᱥᱮᱱ ᱦᱩᱭ ᱞᱮᱱᱟ ᱦᱮᱸᱥᱮ᱾ ᱟᱨ ᱛᱟᱞᱦᱮ ᱚᱱᱛᱮ ᱫᱚ ᱟᱯᱮ ᱪᱮᱫ ᱚᱱᱠᱟ ᱦᱩᱲᱩ ᱵᱚᱫᱚᱞ ᱛᱮ ᱪᱮᱫ ᱠᱚ ᱪᱮ ᱪᱮᱫ ᱠᱚᱯᱮ ᱪᱟᱥᱟ ᱚᱱᱠᱟ ᱥᱚᱵᱽᱡᱤ ᱠᱚ?
ᱟᱞᱮ ᱫᱚ ᱦᱩᱲᱩ ᱵᱚᱫᱚᱞ ᱛᱮᱫᱚ ᱵᱚᱞᱛᱮ ᱜᱮᱞᱮ ᱢᱟᱱᱮ ᱪᱮᱫ ᱵᱚᱱ ᱢᱮᱱᱟ? ᱤᱭᱟᱹ ᱮᱸᱜ ᱥᱚᱵᱡᱤ ᱠᱚᱫᱚ ᱡᱟᱹᱥᱛᱤ ᱵᱟᱝᱞᱮ ᱪᱟᱥ ᱜᱮᱭᱟ ᱚᱠᱚᱭ ᱠᱚᱫᱚ ᱮᱸ ᱛᱤᱨᱵᱩᱡᱽ ᱠᱚ ᱪᱟᱥᱟ ᱚᱠᱚᱭ ᱠᱚᱫᱚ ᱚᱲᱟᱜ ᱡᱚᱢ ᱞᱟᱜᱟᱱ ᱯᱮᱸᱭᱟᱡ ᱠᱚᱠᱚ ᱨᱚᱦᱚᱭ ᱡᱚᱝᱟ ᱟᱨ ᱟᱨ ᱡᱟᱦᱟᱸᱭ ᱡᱟᱦᱟᱸᱭ ᱠᱚᱫᱚ, ᱪᱮᱫ ᱵᱚᱱ ᱢᱮᱱᱟ ᱚᱻ
ᱦᱩᱸ᱾
ᱚᱱᱟ, ᱦᱳᱜ ᱤᱭᱟᱹ ᱥᱤᱛᱩᱝ ᱫᱤᱱ ᱚᱱᱟ ᱪᱮᱫ ᱠᱚ ᱢᱮᱱᱟ? ᱴᱤᱥᱤ ᱮᱸ ᱢᱟᱱᱮ ᱠᱚᱥᱞᱟ ᱵᱟᱴᱱᱟ ᱞᱟᱜᱟᱱ ᱛᱮ ᱤᱭᱟᱹ ᱠᱚ ᱪᱟᱥᱟ ᱠᱚᱥᱞᱟ ᱠᱚᱠᱚ ᱪᱟᱥᱟ ᱟᱫᱮᱠ ᱠᱚᱫᱚ ᱚᱱᱟ ᱪᱮᱫ ᱠᱚ ᱢᱮᱱᱟ? ᱚᱱᱟ ᱫᱟᱹᱞ ᱢᱟᱱᱮ ᱨᱟᱦᱮᱲ ᱫᱟᱹᱞ ᱦᱳᱭ, ᱚᱱᱟ ᱠᱚᱠᱚ ᱨᱚᱦᱚᱭ ᱠᱟᱜᱼᱟ ᱥᱮ ᱚᱱᱟ ᱠᱚᱠᱚ ᱢᱟᱜ ᱡᱚᱝᱟ, ᱢᱟᱱᱮ ᱡᱟᱦᱟᱸ ᱡᱚᱢ ᱞᱟᱜᱟᱱ ᱛᱮ᱾ ᱟᱨ ᱥᱚᱵᱡᱤ ᱠᱚᱫᱚ ᱪᱟᱥ ᱫᱚ, ᱠᱤᱪᱷᱩ ᱜᱟᱱ ᱦᱚᱲ ᱠᱚ ᱪᱟᱥᱟ ᱟᱨ ᱡᱟᱦᱟᱸᱭ ᱪᱟᱹᱠᱨᱤ ᱵᱟᱠᱨᱤᱭᱟᱠᱚ ᱚᱱᱠᱩ ᱠᱚᱫᱚ ᱵᱟᱝᱠᱚ ᱪᱟᱥᱟ᱾
ᱦᱮᱸ ᱚᱱᱠᱟ ᱠᱟ ᱩᱱᱠᱩ ᱪᱟᱹᱠᱨᱤ ᱠᱚ ᱞᱟᱹᱜᱤᱫ ᱫᱟ ᱩᱱᱠᱩ ᱫᱚ ᱱᱟᱜ ᱯᱩᱭᱥᱟ ᱛᱮᱜᱮ ᱱᱟᱦᱟᱜ ᱚᱱᱠᱟ ᱠᱚ ᱦᱟᱛᱟᱣᱱᱟ, ᱟᱨ ᱟᱵᱚ ᱥᱚᱵ ᱠᱚᱫᱚ ᱚᱠᱟᱨᱮ ᱚᱱᱠᱟ ᱯᱩᱭᱥᱟᱹ ᱠᱚ ᱤᱭᱟᱹ ᱠᱚ ᱵᱟᱝ ᱛᱟᱦᱮᱱ ᱠᱷᱟᱡ ᱟᱨ ᱚᱱᱠᱟ ᱟᱯᱮ ᱚᱱᱠᱟ ᱤᱭᱟᱹ ᱠᱚᱯᱮ ᱪᱟᱥ ᱜᱮᱭᱟ ᱨᱟᱦᱮᱲ ᱠᱚᱥᱮ ᱟᱨᱚ ᱪᱮᱫ ᱠᱚᱵᱤᱱ ᱞᱟᱹᱭ ᱪᱮᱫ ᱠᱚᱵᱤᱱ ᱞᱟᱹᱭ ᱠᱮᱜᱼᱟ? ᱟᱨ ᱟᱞᱮ ᱦᱚᱸ ᱚᱱᱠᱟᱞᱮ ᱪᱟᱥ ᱟᱠᱟᱜ ᱜᱮᱭᱟ ᱠᱤ ᱱᱤᱛᱚᱜ ᱫᱚ ᱱᱟᱦᱟᱜ ᱱᱤᱛᱚᱜ ᱫᱚ ᱱᱟᱦᱟᱜ ᱥᱚᱵᱽᱡᱤ ᱠᱚᱢᱟᱞᱮ ᱪᱟᱥ ᱟᱠᱟᱜ ᱜᱮᱭᱟ ᱱᱟᱦᱟᱜ ᱵᱮᱸᱜᱟᱲ ᱠᱚ ᱟᱹᱞᱩ ᱠᱚ᱾ ᱟᱹᱞᱩ ᱱᱟᱜ ᱞᱮ ᱨᱚᱦᱚᱭ ᱠᱟᱜ-ᱟ ᱞᱮ ᱱᱟᱜ ᱟᱨ ᱚᱱᱟ ᱥᱟᱶᱛᱮ ᱤᱭᱟᱹ ᱠᱚᱞᱮ ᱨᱚᱦᱚᱭ ᱠᱟᱜᱼᱟ ᱤᱭᱟᱹ ᱠᱟᱺᱣᱨᱟᱹ ᱠᱚ ᱟᱨᱚ ᱦᱚᱲᱮᱫ ᱦᱚᱲᱮᱫ ᱫᱟᱹᱞ ᱠᱚ ᱱᱟᱦᱟᱜ᱾ ᱟᱨ ᱦᱚᱲᱮᱫ ᱫᱟᱹᱞ ᱠᱚ ᱥᱟᱶᱛᱮ ᱜᱷᱟᱸᱝᱨᱟ ᱠᱚᱢᱟ ᱱᱟᱜ ᱢᱮᱱᱟᱜ ᱜᱮᱭᱟ ᱟᱨ ᱟᱲᱟᱜ ᱠᱚᱢᱟ ᱱᱟᱜ ᱵᱟᱝ ᱞᱟᱹᱭ ᱦᱩᱭᱩᱜ ᱠᱟᱱᱟ ᱟᱲᱟᱝ ᱫᱚ ᱱᱟᱜ ᱛᱮ ᱥᱩᱫ ᱛᱮᱼᱼ ᱟᱲᱟᱜ ᱠᱚᱫᱚ ᱦᱟᱸᱜ ᱩᱛᱤ ᱥᱩᱛᱤ ᱜᱮᱞᱮ ᱪᱟᱥ ᱫᱟ ᱪᱮᱫᱟᱜ ᱮᱱᱛᱮ ᱥᱮᱬᱟ ᱧᱚᱜ ᱜᱮᱭᱟ ᱥᱮ ᱜᱚᱰᱟ ᱠᱚ ᱛᱟᱞᱮ ᱮᱱᱠᱷᱟᱡ ᱫᱚᱞᱮ ᱟᱞᱮ ᱪᱚᱼᱼ ᱪᱮᱫᱟᱜ ᱤᱭᱟᱹ ᱜᱚᱰᱟ ᱠᱚᱫᱚ ᱠᱷᱟᱹᱞᱤ ᱛᱟᱦᱮᱱᱟ ᱮᱱᱠᱟ ᱫᱚ ᱪᱚ ᱪᱟᱥ ᱠᱟᱜ ᱦᱩᱭᱩᱜ-ᱟ ᱪᱮᱫᱟᱜ ᱠᱤ ᱚᱱᱟ ᱜᱚᱰᱟ ᱠᱚᱨᱮ ᱠᱷᱟᱹᱞᱤ ᱛᱟᱦᱮᱱ ᱠᱟᱱᱟ ᱜᱚᱰᱟ ᱟᱨᱦᱚᱸ ᱛᱟᱭᱚᱢ ᱛᱮ ᱪᱟᱥ ᱵᱟᱝ ᱜᱟᱱᱚᱜ-ᱟ ᱡᱟᱦᱟᱸ ᱛᱤᱥ ᱚᱱᱠᱟ ᱫᱟᱜ ᱵᱟᱲᱟ ᱠᱷᱟᱡ ᱦᱮᱸᱥᱮ ᱜᱷᱩᱴᱩ ᱠᱚᱨᱮ ᱞᱮ ᱟᱞᱮ ᱪᱚ ᱪᱟᱥ ᱠᱟᱜ ᱦᱩᱭᱩᱜ-ᱟ ᱟ ᱤᱱᱠᱟᱹ ᱚᱱᱟ ᱠᱚᱛᱮ ᱦᱚᱸ ᱨᱚᱡᱽᱜᱟᱨ ᱢᱟ ᱦᱩᱭᱩᱜ ᱜᱮᱭᱟ ᱪᱮᱫᱟᱜ ᱠᱤ ᱡᱟᱦᱟᱱᱟᱜ ᱵᱟᱝ ᱠᱟᱹᱢᱤ ᱦᱩᱭᱩᱜ ᱠᱷᱟᱡ ᱦᱮᱸ ᱥᱮ ᱚᱱᱠᱟ ᱚᱱᱠᱟ ᱥᱚᱵᱽᱡᱤ ᱠᱚᱵᱤᱱ ᱪᱟᱥᱟ ᱥᱮᱬᱟ ᱥᱮᱬᱟ ᱧᱚᱜ ᱚᱱᱠᱟ ᱥᱮᱞᱚ ᱦᱟᱛᱮᱫ ᱤᱭᱟ ᱟᱫᱚ ᱥᱤᱛᱩᱝ ᱫᱤᱱ ᱢᱟ ᱚᱱᱠᱟ ᱵᱟᱝ ᱫᱟᱜ ᱡᱟᱹᱲᱤᱭᱟᱭ ᱥᱮ ᱮᱱᱠᱷᱟᱡ ᱢᱟ ᱥᱮᱞᱚ ᱢᱮᱱᱟᱜ ᱛᱟᱭᱟ ᱢᱤᱫᱴᱟᱱ ᱥᱮᱬᱟ ᱚᱠᱚᱭᱟᱜ ᱠᱷᱟ ᱥᱮᱞᱚ ᱛᱮᱜᱮ ᱟᱜ ᱚᱱᱟ ᱦᱚᱲᱮᱫ ᱠᱚ ᱟᱨᱚ ᱵᱮᱸᱜᱟᱲ ᱠᱚ ᱜᱷᱟᱸᱝᱨᱟ ᱠᱚ ᱦᱮᱸ ᱥᱮ ᱚᱱᱟ ᱠᱚ ᱪᱟᱥ ᱦᱩᱭᱩᱜ ᱠᱟᱱᱟ ᱡᱷᱤᱸᱜᱟᱹ ᱠᱷᱚᱱᱟᱜ ᱦᱚᱛᱚᱫ ᱠᱷᱚᱱᱟᱜ ᱦᱮᱸ ᱥᱮ, ᱫᱟᱜ ᱵᱟᱠᱷᱟᱡ ᱫᱚ ᱚᱠᱟ ᱨᱮᱵᱮᱱ ᱧᱟᱢᱟ ᱪᱮᱫᱟᱜ ᱥᱤᱛᱩᱝ ᱫᱤᱱ ᱢᱟ ᱚᱱᱠᱟ ᱵᱟᱝ ᱫᱟᱜᱽ ᱠᱷᱟᱡ ᱢᱟ ᱚᱱᱟ ᱠᱚ ᱜᱩᱡᱩᱜ ᱟᱥᱮ᱾ ᱮᱱᱠᱟ ᱞᱟᱹᱭᱟ ᱟᱨ ᱪᱮᱫᱟᱜ ᱚᱱᱠᱟ ᱥᱮᱞᱚ ᱠᱚ ᱵᱟᱹᱭᱥᱟᱹᱣ ᱞᱮ ᱠᱷᱟᱱ ᱫᱚ ᱩᱱᱟᱹᱜ ᱮᱸᱴᱠᱮᱴᱚᱬᱮ ᱵᱟᱝ ᱯᱟᱲᱟᱜ-ᱟ ᱠᱤ ᱫᱟᱜᱟᱭ ᱥᱮ ᱵᱟᱝ ᱫᱟᱜᱟᱭ ᱱᱟᱜ ᱮᱱᱠᱷᱟᱱ ᱚᱱᱟ ᱥᱟᱶᱛᱮ ᱥᱚᱵᱽᱡᱤ ᱠᱚ ᱪᱟᱥ ᱠᱟᱛᱮᱜ ᱫᱚ ᱠᱟᱹᱴᱤᱡ ᱨᱳᱡᱽᱜᱟᱨ ᱫᱚ ᱱᱟᱜ ᱦᱩᱭᱩᱜ ᱠᱟᱱ ᱜᱮᱭᱟ ᱵᱟᱝᱠᱷᱟᱡ ᱫᱚ ᱵᱟᱝᱜᱮ, ᱟᱞᱮ ᱱᱚᱛᱮᱨᱮ ᱠᱟᱹᱴᱤᱡ ᱥᱮᱬᱟᱭᱟ ᱚᱠᱚᱭᱟᱜ ᱢᱟᱨᱠᱮᱴ ᱦᱩᱭᱩᱜ ᱟᱥᱮ ᱮᱱᱠᱷᱟᱡ ᱫᱚ ᱚᱸᱰᱮ ᱜᱮᱞᱮ ᱤᱫᱤᱭᱟ ᱱᱟᱜ ᱡᱟ ᱦᱚᱲ ᱦᱚᱲ ᱦᱚᱸ ᱥᱮᱬᱟ ᱥᱮᱬᱟ ᱚᱱᱠᱟ ᱠᱚ ᱪᱟᱥ ᱜᱮᱭᱟ ᱥᱚᱵᱽᱡᱤ ᱟᱨ ᱚᱱᱠᱟ ᱴᱮᱢᱯᱩ ᱫᱚᱠᱚ ᱢᱮᱱᱟᱜ ᱟᱥᱮ ᱚᱱᱟ ᱠᱚᱛᱮ ᱱᱟᱜ ᱠᱚ ᱤᱫᱤᱭᱟ ᱟᱞᱮ ᱫᱚ ᱱᱟᱜ ᱚᱱᱠᱟ ᱴᱮᱢᱯᱩ ᱫᱚ ᱵᱟᱹᱪᱩᱜ ᱛᱟᱞᱮᱭᱟ ᱢᱤᱫᱴᱮᱱ ᱯᱷᱮᱴ ᱯᱷᱮᱴᱤ ᱨᱮᱱᱟᱜ ᱢᱮᱱᱟᱜ ᱛᱟᱞᱮᱭᱟ ᱚᱱᱟ ᱛᱮᱜᱮ ᱱᱟᱜ ᱞᱮ ᱤᱫᱤᱭᱟ ᱦᱮᱸ ᱥᱮ, ᱟᱨ ᱚᱱᱟ ᱛᱮᱦᱚᱸ ᱨᱳᱡᱽᱜᱟᱨ ᱨᱮᱱᱟᱜ ᱦᱩᱭᱩᱜ ᱜᱮᱛᱟᱞᱮᱭᱟ ᱟᱨ ᱛᱟᱦᱞᱮ ᱟᱯᱮ ᱚᱱᱠᱟ ᱚᱱᱠᱟ ᱰᱟᱹᱝᱨᱤ ᱠᱚ ᱢᱮᱨᱚᱢ ᱠᱚ ᱥᱩᱠᱨᱤ ᱠᱚ ᱟᱨᱚ ᱠᱟᱰᱟ ᱠᱚ ᱚᱱᱠᱟ ᱥᱤᱢ ᱥᱩᱠᱨᱤ ᱥᱤᱢ ᱠᱚ ᱜᱮᱰᱮ ᱠᱚ ᱚᱱᱠᱟ ᱠᱚ ᱟᱹᱥᱩᱞ ᱠᱟᱫ ᱠᱚᱣᱟ ᱥᱮ ᱵᱟᱝ ᱛᱟᱦᱚᱞᱮ ᱚᱲᱟᱜ ᱞᱟᱹᱜᱤᱫ ᱱᱟᱜ,
ᱦᱚᱸ ᱮᱸ ᱢᱮᱱᱟᱜ ᱠᱚᱣᱟ ᱮᱸ ᱤᱭᱟᱹ ᱛᱳᱣᱟ ᱧᱩ ᱵᱟᱠᱷᱨᱟ ᱛᱮ ᱜᱟᱹᱭ ᱢᱮᱱᱟᱜ ᱠᱚᱣᱟ ᱟᱨ ᱩᱸ ᱥᱤᱭᱳᱜ ᱵᱟᱠᱷᱨᱟ ᱛᱮ ᱰᱟᱝᱨᱤ ᱞᱮ
ᱰᱟᱹᱝᱨᱤ ᱞᱮ ᱫᱚᱦᱚ ᱠᱟᱜ ᱠᱚᱣᱟ᱾
ᱟᱨᱻ ᱪᱮᱫ ᱠᱚ ᱢᱮᱱᱟ, ᱩᱱᱠᱩ ᱡᱟᱦᱟᱸᱭ ᱞᱟᱹᱠᱛᱤ ᱵᱚᱸᱜᱟ ᱵᱩᱨᱩ ᱨᱮ ᱞᱟᱜᱟᱜ ᱞᱟᱜᱟᱱ ᱛᱮ‌, ᱚᱱᱠᱟ ᱥᱤᱢ ᱞᱮ ᱟᱹᱥᱩᱞ ᱠᱟᱣ ᱱᱟ ᱟᱨ ᱥᱩᱠᱨᱤ ᱫᱚ ᱱᱟᱜ ᱫᱟᱠᱟ ᱠᱚ ᱡᱩᱫᱤ ᱵᱟᱝᱵᱚ ᱡᱚᱢ ᱪᱟᱵᱟ ᱫᱟᱲᱮᱭᱟᱜ ᱠᱷᱟᱱ ᱟᱫᱚ ᱪᱮᱫ ᱵᱮᱠᱟᱨ ᱵᱚ ᱜᱤᱰᱤ ᱠᱟᱜ-ᱟ ᱚᱱᱟ ᱫᱚ ᱥᱩᱠᱨᱤ ᱦᱚᱞᱮᱣ ᱡᱚᱢ ᱠᱟᱜ-ᱟ ᱾ ᱛᱚ ᱚᱱᱟ ᱠᱷᱟᱹᱛᱤᱨ ᱥᱩᱠᱨᱤ ᱢᱤᱫᱴᱮᱱ ᱞᱮ ᱫᱚᱦᱚ ᱠᱟᱫᱮᱭᱟ ᱾ ᱟᱨ ᱜᱮᱰᱮ ᱦᱚᱸ ᱚᱱᱠᱟ ᱧᱮᱞ ᱡᱚᱝ ᱦᱚᱲ ᱠᱚ ᱫᱚᱦᱚ ᱟᱠᱟᱫ ᱠᱚᱣᱟ ᱾ ᱛᱚ ᱟᱫᱚ ᱱᱤᱡᱮ ᱦᱚᱸ ᱧᱮᱞ ᱡᱚᱝ ᱵᱟᱠᱷᱨᱟ ᱛᱮ, ᱜᱮᱰᱮ ᱟᱹᱥᱩᱞ ᱡᱚᱝ ᱦᱩᱭ ᱟᱠᱟᱱᱟ ᱾
ᱦᱮᱸ ᱦᱮᱸ ᱾
ᱦᱳᱭ ᱟᱨ ᱚᱱᱠᱟ ᱫᱚ ᱱᱟᱦᱟᱜ ᱟᱨ ᱪᱮᱫ ᱵᱚᱱ ᱪᱤᱠᱟᱹᱭᱟ ᱟᱨ ᱵᱤᱞᱟᱹᱛ ᱫᱤᱥᱚᱢ ᱦᱚᱲ ᱛᱚ ᱟᱫᱚ ᱡᱟᱦᱟᱱᱤᱡ ᱵᱟᱝ ᱡᱟᱦᱟᱱᱤᱡ ᱡᱤᱱᱤᱥ ᱢᱟᱵᱚ ᱟᱹᱥᱩᱞ ᱡᱚᱝᱟ ᱾ ᱵᱷᱤᱲᱤ ᱢᱮᱨᱚᱢ ᱠᱚᱦᱚᱸ ᱟᱹᱥᱩᱞ ᱦᱩᱭ ᱟᱠᱟᱱᱟ ᱡᱟ ᱠᱤ ᱥᱤᱛᱩᱝ ᱫᱤᱱ ᱵᱚ ᱜᱩᱯᱤ ᱫᱟᱲᱮᱭᱟᱠᱚ ᱢᱟ ᱾
ᱦᱚᱸ ᱦᱚᱸ ᱚᱱᱠᱟ ᱚᱱᱟ ᱚᱲᱟᱜ ᱞᱟᱹᱜᱤᱫ ᱫᱚ ᱫᱚᱨᱠᱟᱨ ᱜᱮ ᱪᱮᱫᱟᱜ ᱠᱤ ᱚᱲᱟᱜ ᱨᱮ ᱚᱱᱠᱟ ᱠᱷᱟᱹᱞᱤᱢ ᱫᱩᱲᱩᱵ ᱛᱚ ᱵᱟᱝ ᱜᱟᱱᱚᱜᱼᱟ ᱡᱟᱦᱟᱱᱟᱜ ᱢᱟ ᱧᱮᱞ ᱦᱩᱭᱩᱜ ᱜᱮ ᱦᱮᱸ ᱥᱮ ᱟᱞᱮᱭᱟᱜ ᱦᱚᱸ ᱚᱱᱠᱟ ᱰᱟᱝᱨᱤᱼᱼ ᱠᱚ ᱢᱮᱱᱟᱜ ᱠᱚᱜᱮᱭᱟ ᱫᱚ ᱜᱟᱹᱭ ᱠᱚᱫᱚ ᱵᱟᱹᱪᱩᱜ ᱠᱚᱣᱟ ᱟᱨ ᱰᱟᱹᱟᱝᱨᱤ ᱫᱚ ᱱᱟᱦᱟᱜ ᱠᱟᱹᱴᱤᱡᱼᱼ ᱥᱤᱭᱳᱜ ᱠᱩ ᱤᱭᱟᱹ ᱠᱚ ᱥᱤ ᱦᱩᱭᱩᱜᱼᱟ ᱪᱮᱫᱟᱜ ᱠᱤ ᱡᱟᱦᱟᱸ ᱚᱱᱟ ᱛᱚᱞᱟ ᱠᱚᱼᱼ ᱛᱚᱞᱟ ᱠᱚ ᱱᱟᱦᱟᱜ ᱦᱮᱸᱥᱮ ᱟᱨ ᱚᱱᱠᱟ ᱥᱮᱬᱟ ᱧᱚᱜ ᱠᱟ ᱠᱟᱛᱮᱫ ᱞᱮ ᱥᱟᱹ ᱵᱟᱹᱫ ᱞᱮᱠᱟᱱᱟᱡ ᱚᱱᱟᱼᱼ ᱛᱚᱞᱟ ᱜᱮ ᱦᱮᱱᱟᱜ ᱪᱮᱫᱟᱜ ᱠᱤ ᱩᱱᱟᱹᱜ ᱥᱮᱬᱟᱼᱼ ᱵᱟᱹᱫᱽ ᱵᱟᱹᱭᱦᱟᱹᱲ ᱠᱚ ᱚᱱᱟ ᱥᱤᱭᱳᱜ ᱞᱚᱥᱚᱫ ᱡᱚᱠᱷᱚᱱ ᱚᱱᱟ ᱛᱤᱭᱳᱼᱼ ᱰᱟᱝᱨᱤ ᱛᱮᱫᱚ ᱵᱟᱞᱮ ᱞᱚᱥᱚᱫᱟ ᱪᱮᱫᱟᱜ ᱠᱤᱼᱼ ᱜᱷᱟᱥ ᱵᱟᱲᱟ ᱠᱚᱜᱼᱟ ᱥᱮ ᱮᱱᱠᱷᱟᱡ ᱫᱚ ᱠᱟᱹᱴᱤᱡ ᱞᱟᱸᱜᱟ ᱧᱚᱜᱚᱜᱼᱟᱞᱮ ᱮᱱᱠᱷᱟ ᱫᱚ ᱚᱱᱟ ᱰᱟᱹᱝᱨᱤ ᱫᱚᱼᱼ ᱟᱹᱥᱩᱞ ᱦᱩᱭ ᱠᱟᱱᱟ ᱪᱮᱫᱟᱜ ᱠᱤ ᱛᱚᱞᱟ ᱵᱟᱲᱟ ᱠᱚᱦᱱᱟᱜ ᱦᱮᱸᱥᱮ ᱾ ᱟᱨ ᱢᱮᱨᱚᱢ ᱠᱚᱫᱚ ᱪᱮᱫᱟᱜ ᱠᱤ ᱚᱱᱠᱟ ᱢᱤᱫᱴᱟᱱ ᱵᱩᱲᱦᱤ ᱦᱚᱲ ᱢᱮᱱᱟᱭ ᱛᱟᱞᱮᱭᱟ ᱥᱮᱸᱜᱟ ᱩᱱᱤᱼᱼ ᱚᱱᱟ ᱢᱮᱨᱚᱢ ᱠᱚᱫᱚ ᱤᱭᱟᱹ ᱠᱚ ᱧᱮᱞ ᱫᱟᱲᱮᱭᱟᱠᱚ ᱜᱮᱭᱟ ᱱᱟ ᱱᱟᱦᱟᱜ ᱤᱱᱠᱟᱹ ᱩᱱᱟᱹᱜ ᱫᱚ ᱵᱟᱝ ᱛᱷᱟᱠᱟᱣ ᱟᱠᱟᱱᱟ ᱾ ᱩᱱᱠᱩ ᱠᱚ ᱧᱮᱞ ᱵᱟᱲᱟ ᱠᱚᱣᱟ ᱚᱲᱟᱜ ᱨᱮ ᱞᱟᱹᱭᱟ, ᱠᱤᱨᱤᱧᱟᱹᱧ ᱯᱮ ᱮᱱᱠᱟ ᱫᱚ ᱠᱤᱨᱤᱧ ᱟᱠᱟᱫᱮᱭᱟᱞᱮ ᱟᱨ ᱚᱱᱠᱟ ᱦᱩᱭᱮᱱ ᱜᱮᱭᱟ ᱢᱤᱫ ᱵᱚᱪᱷᱚᱨ ᱜᱟᱱ ᱦᱟᱜ ᱾ ᱮᱱᱠᱟ ᱠᱟᱹᱴᱤᱡ ᱢᱮᱨᱚᱢ ᱠᱚᱦᱚᱸ ᱠᱚ ᱥᱟᱸᱜᱮ ᱠᱟᱱᱟ ᱥᱮ, ᱮᱱᱠᱷᱟᱱ ᱚᱱᱛᱮ ᱵᱩᱨᱩ ᱥᱮᱫ ᱟᱞᱮ ᱵᱩᱨᱩ ᱫᱟᱨᱮ ᱦᱚᱲ ᱠᱟᱱᱟᱞᱮ ᱮᱱᱠᱷᱟᱡ ᱵᱩᱨᱩ ᱥᱮᱫ ᱜᱮ ᱤᱫᱤ ᱠᱚᱣᱟᱭ ᱦᱟᱸᱜ ᱾ ᱟᱨ ᱚᱱᱛᱮ ᱨᱮᱜᱮ ᱜᱩᱯᱤ ᱵᱟᱲᱟ ᱠᱚᱣᱟ ᱪᱮᱫᱟᱜ ᱠᱤ ᱩᱱᱠᱩ ᱜᱟᱹᱭ ᱠᱚ ᱟᱫᱚ ᱜᱟᱹᱭ ᱫᱚ ᱱᱟᱦᱟᱜᱼᱼ ᱤᱭᱟᱹ ᱛᱚᱣᱟ ᱧᱩ ᱵᱟᱠᱷᱨᱟ ᱜᱮ ᱦᱟᱜ ᱞᱮ ᱫᱚᱦᱚ ᱠᱟᱫᱮᱭᱟ ᱟᱯᱮ ᱞᱮᱠᱟ ᱜᱮ ᱱᱟᱦᱟᱜ ᱾ ᱟᱫᱚ ᱚᱱᱛᱮ ᱫᱚ ᱵᱟᱝ ᱦᱚᱯᱚᱱ ᱟᱠᱟᱫᱮᱭᱟ ᱥᱮ ᱵᱷᱤᱱᱟᱹ ᱦᱚᱯᱚᱱ ᱛᱮ ᱪᱮᱫ ᱞᱮᱠᱟᱢ ᱫᱩᱦᱟᱹᱣ ᱮᱭᱟ ᱦᱮᱸ ᱥᱮ‌ ᱾ ᱟᱨ ᱚᱱᱟ ᱦᱚᱯᱚᱱᱮᱭᱟ ᱱᱟᱜ ᱟᱨ ᱯᱟᱞᱮ ᱦᱩᱭᱩᱜ ᱟᱨ ᱯᱮ ᱯᱩᱱ ᱪᱟᱸᱫᱳ ᱯᱚᱨᱮᱱᱟᱦᱟᱜ᱾ ᱤᱱᱟᱹ ᱯᱚᱨᱮᱱᱟᱜ ᱟᱯᱮ ᱞᱮᱠᱟ ᱡᱟᱦᱟᱸ ᱯᱮ ᱞᱮᱜᱼᱟ ᱛᱚᱣᱟ ᱞᱮ ᱧᱩᱭᱮᱫᱼᱟ ᱟᱯᱮ ᱞᱮᱠᱟᱱᱟᱜ ᱟᱞᱮ ᱦᱚᱸ ᱟᱹᱰᱤ ᱥᱤᱼᱼ ᱥᱤᱵᱤᱞ ᱥᱤᱵᱤᱞ ᱦᱟᱜ ᱛᱚᱣᱟ ᱠᱚᱨᱮᱱᱟᱜ ᱞᱮ ᱧᱩ ᱵᱟᱲᱟᱭᱟ ᱾ ᱟᱨ ᱚᱱᱠᱟ ᱥᱩᱠᱨᱤ ᱠᱚᱦᱚᱸ ᱱᱟᱦᱟᱜ ᱢᱮᱱᱟᱜ ᱠᱚᱼᱼ